ᱦᱮᱞᱳ᱾
ᱦᱮᱞᱳ, ᱦᱮᱸ ᱤᱧᱟᱹᱜ ᱟᱲᱟᱝ ᱪᱮᱫ ᱞᱮᱠᱟ ᱟᱸᱡᱚᱢᱟ ᱠᱟᱱᱟ?
ᱚ ᱟᱸᱡᱚᱢ ᱫᱟᱢ ᱥᱮ ᱵᱟᱝ?
ᱤᱧ ᱢᱟᱧ ᱟᱸᱡᱚᱢᱮᱫ ᱠᱟᱱ ᱜᱮ᱾ ᱟᱢ ᱟᱸᱡᱚᱢ ᱫᱟᱥᱮ ᱵᱟᱝ ᱤᱧᱟᱹᱜ ᱟᱲᱟᱝ?
ᱟᱸᱡᱚᱢᱮᱫ ᱠᱟᱱ ᱜᱤᱭᱟᱹᱧ ᱟᱢᱟᱜ ᱟᱲᱟᱝ ᱟᱸᱡᱚᱢᱮᱫ ᱠᱟᱱ ᱜᱤᱭᱟᱹᱧ ᱢᱚᱡᱽ ᱜᱮ ᱟᱸᱡᱚᱢᱚᱜ ᱠᱟᱱᱟ᱾
ᱜᱤᱫᱽᱨᱟᱹ ᱠᱚᱦᱟᱸᱜ ᱠᱚ ᱨᱚᱲᱮᱫ ᱟᱢ ᱚᱱᱛᱮ ᱨᱮ ᱟᱫᱚ ᱟᱹᱰᱤ ᱡᱟᱹᱥᱛᱤ ᱜᱤᱫᱽᱨᱟᱹ ᱠᱚ ᱦᱟᱸᱜ ᱠᱚ ᱨᱚᱲᱮᱫ ᱠᱟᱱ ᱟᱢ ᱥᱮᱱ ᱨᱮ᱾
ᱩᱱᱤ ᱫᱚ ᱦᱟᱸᱜ ᱚᱱᱛᱮ ᱤᱭᱟᱹ ᱵᱟᱲᱟᱭ ᱠᱟᱱᱟ
ᱜᱟᱛᱮ ᱵᱟᱲᱟ᱾
ᱟᱫᱚ ᱵᱟᱭ ᱨᱚᱲᱟ ᱦᱟᱸᱜ ᱱᱤᱛᱚᱜ ᱫᱚ᱾
ᱚ ᱦᱮᱸ ᱢᱟ ᱴᱷᱤᱠ ᱜᱮᱭᱟ ᱟᱪᱪᱷᱟ
ᱞᱟᱹᱭ ᱛᱟᱞᱟᱝ ᱢᱮ
ᱟᱫᱚ ᱵᱟᱭ ᱨᱚᱲ ᱠᱷᱟᱱᱢᱟ ᱟᱹᱰᱤ ᱱᱟᱯᱟᱭ ᱟᱫᱚ ᱜᱟᱞᱢᱟᱨᱟᱣ ᱜᱟᱞᱢᱟᱨᱟᱣ ᱛᱮᱜᱮ ᱟᱹᱰᱤ ᱜᱟᱱ ᱚᱱᱟ ᱥᱚᱢᱚᱭ ᱦᱩᱭᱮᱱ ᱵᱟᱹᱧ ᱫᱤᱥᱟᱹᱭᱮᱫ ᱠᱟᱱ ᱦᱟᱸᱜ ᱜᱟᱞᱢᱟᱨᱟᱣ ᱜᱟᱞᱢᱟᱨᱟᱣ ᱛᱮᱜᱮ ᱟᱫᱚ ᱚᱱᱠᱟᱹᱧ ᱵᱩᱡᱷᱟᱹᱣᱫᱟ ᱚᱱᱟ ᱠᱚ ᱢᱮᱱᱟ ᱜᱟᱞᱢᱟᱨᱟᱣ ᱛᱮᱜᱮ ᱚᱱᱟ ᱯᱚᱨᱚᱵᱽ ᱨᱮᱭᱟᱜ ᱞᱟᱝ ᱜᱟᱞᱢᱟᱨᱟᱜ ᱠᱟᱱ ᱛᱟᱦᱮᱸᱱᱟ ᱟᱨ ᱚᱱᱟ ᱦᱚᱸ ᱯᱚᱨᱚᱵᱽ ᱫᱚ ᱚᱱᱟ ᱦᱩᱲᱩ ᱜᱮᱞᱮ ᱵᱟᱞᱟ ᱯᱚᱨᱚᱵᱽ ᱚᱠᱟ ᱫᱚ ᱤᱭᱟᱹ ᱠᱚ ᱢᱮᱛᱟᱜ ᱠᱟᱱ ᱛᱟᱦᱮᱸᱱᱟ ᱪᱮᱫ ᱠᱚ ᱢᱮᱛᱟᱜᱼᱟ ᱢᱟᱜ ᱢᱚᱬᱮ ᱜᱤ, ᱟᱫᱚ ᱱᱚᱣᱟ ᱠᱚ ᱵᱟᱨᱮ ᱛᱮᱜᱮ ᱟᱹᱰᱤᱜᱟᱱ ᱞᱟᱝ ᱜᱟᱞᱢᱟᱨᱟᱣᱱᱟ ᱮᱱᱟᱱ ᱢᱟ ᱟᱫᱚ ᱟᱨᱦᱚᱸ ᱵᱟᱹᱭ ᱵᱟᱹᱭᱛᱮ ᱞᱟᱦᱟ ᱥᱮᱞᱟᱝ ᱪᱟᱞᱟᱜᱼᱟ ᱚᱱᱟ ᱨᱮᱭᱟᱜ ᱜᱮ ᱟᱫᱚ ᱟᱞᱮ ᱥᱮᱫ ᱦᱟᱸᱜ ᱤᱧ ᱞᱟᱹᱭ ᱞᱮᱜᱼᱟ ᱵᱚᱞᱮ ᱡᱮ ᱟᱹᱰᱤ ᱡᱟᱹᱥᱛᱤ ᱚᱱᱟ ᱥᱮᱛᱟᱜ ᱠᱚᱠᱚ ᱟᱹᱭᱩᱵ ᱠᱚ ᱵᱟ ᱠᱚ ᱡᱚᱢ ᱪᱟᱵᱟᱭᱟ, ᱟᱫᱚ ᱚᱱᱟ ᱫᱚ ᱰᱷᱮᱨ ᱧᱚᱜ ᱠᱚ ᱫᱟᱠᱟᱭᱟ ᱥᱮᱛᱟᱜ ᱠᱚ ᱫᱚᱦᱚ ᱠᱟᱜᱼᱟ ᱟᱫᱚ ᱚᱱᱟ ᱫᱚ ᱚᱲᱟᱜ ᱫᱚ ᱵᱟᱠᱚ ᱵᱟᱭᱟ ᱵᱚᱞᱮ ᱵᱟᱦᱚᱨᱮ ᱨᱮᱜᱮᱠᱚ ᱢᱟᱪᱟᱱ ᱨᱮ ᱥᱮ ᱚᱱᱟ ᱫᱟᱨᱮ ᱠᱚᱨᱮ ᱠᱚ ᱴᱟᱸᱜᱟᱣ ᱵᱟᱲᱟ ᱠᱟᱜᱼᱟ ᱯᱚᱴᱚᱢ ᱠᱟᱛᱮᱫ ᱢᱚᱡᱽ ᱜᱮ ᱡᱮᱢᱚᱱ ᱡᱟᱦᱟᱱ ᱠᱚ ᱵᱟᱠᱚ ᱵᱚᱞᱚᱜ, ᱟᱫᱚ ᱟᱯᱮ ᱥᱮᱫ ᱫᱚ ᱚᱱᱠᱟ ᱫᱚ ᱥᱮᱛᱟᱜ ᱫᱷᱟᱹᱨᱤᱡ ᱫᱚ ᱵᱟᱠᱚ ᱫᱚᱦᱚᱭᱟ ᱥᱮ ᱵᱚᱞᱮ ᱠᱷᱟᱹᱞᱤ ᱚᱱᱟ ᱦᱟᱡᱮᱨ ᱚᱱᱟ ᱢᱟᱜ ᱢᱚᱬᱮ ᱦᱤᱞᱜ ᱜᱮ ᱩᱱᱦᱤᱞᱳ ᱜᱮ ᱡᱚᱢ ᱪᱚᱵᱟᱭᱟ ᱚᱱᱠᱟ ᱠᱟᱱᱟ ᱥᱮ ᱪᱮᱫ ᱞᱮᱠᱟ ᱠᱟᱱᱟ?
ᱱᱚᱸᱰᱮ ᱫᱚᱦᱚ ᱫᱚ ᱦᱟᱸᱜ ᱵᱟᱹᱧ ᱧᱮᱞ ᱠᱟᱫ ᱠᱚᱣᱟ ᱱᱚᱸᱰᱮ ᱫᱚ ᱢᱟᱱᱮ ᱮᱱ ᱦᱤᱞᱳᱜ ᱠᱚ ᱡᱚᱢ ᱪᱟᱵᱟᱭᱟ ᱚᱱᱟ ᱤᱭᱟᱹ ᱫᱚᱥᱟᱨ ᱦᱤᱞᱳᱜ ᱫᱚᱦᱚ ᱫᱚ ᱚᱱᱟ ᱫᱚ ᱦᱟᱱᱟᱴᱟᱜ ᱚᱱᱮ ᱚᱠᱟ ᱥᱤᱛᱩᱝ ᱯᱩᱡᱟᱹ ᱞᱮ ᱢᱮᱛᱟᱜ ᱠᱟᱱᱟ ᱚᱱᱟᱴᱟᱜ ᱨᱮᱠᱚ ᱫᱚᱦᱚᱣᱟ, ᱵᱚᱸᱜᱟ ᱵᱟᱲᱟᱭᱟ ᱥᱮ ᱧᱤᱫᱟᱹ ᱦᱚᱸ ᱚᱠᱟ ᱢᱟ ᱡᱮᱥᱮ ᱚᱠᱟ ᱵᱮᱞᱟ ᱧᱚᱜ ᱨᱮᱜᱤ ᱡᱚᱢᱠᱟᱜ ᱨᱮᱜᱤ ᱥᱮᱛᱟᱜ ᱯᱩᱡᱟᱹ ᱯᱟᱴᱟᱢ ᱞᱟᱜᱟᱜᱼᱟ ᱫᱚᱥ ᱮᱜᱟᱨᱚ ᱵᱟᱡᱮ ᱵᱟᱨᱚ ᱵᱟᱡᱮ ᱛᱮᱜᱮ ᱟᱢᱟᱜ ᱤᱭᱟᱹ ᱯᱩᱡᱟᱹ ᱥᱟᱹᱛ ᱾ ᱤᱥᱤᱱ ᱵᱟᱥᱟᱝ ᱠᱟᱛᱮᱫ ᱥᱩᱲᱮ ᱠᱟᱛᱮᱢ ᱡᱚᱢ ᱥᱟᱹᱛᱟᱹᱜᱼᱟ ᱟᱫᱚ ᱚᱠᱚᱭ ᱫᱚ ᱥᱟᱨᱮᱡ ᱞᱮᱠᱷᱟ ᱢᱤᱫ ᱥᱚᱢᱚᱭ ᱜᱟᱱ᱾ ᱡᱮ ᱱᱤᱛᱚᱜ ᱠᱤᱫᱩᱵ ᱥᱮᱫ ᱳ ᱡᱚᱢ ᱠᱮᱫ ᱜᱮ᱾ ᱟᱨ ᱱᱤᱭᱟᱹᱴᱟᱜ ᱦᱟᱴ ᱵᱟᱹᱧ ᱧᱮᱞ ᱟᱠᱟᱫ ᱠᱚ ᱛᱟᱞᱟᱝ ᱚᱱᱠᱟ ᱫᱚᱦᱚ ᱫᱚ᱾ ᱟᱫᱚ ᱫᱚᱦᱚ ᱯᱟᱥᱮᱫ ᱠᱚ ᱫᱚᱦᱚ ᱵᱟᱲᱟᱭ ᱜᱮᱭᱟ ᱱᱚᱣᱟ ᱦᱚᱸ ᱪᱮᱫᱟᱜ ᱟᱫᱚ ᱚᱲᱟᱜ ᱫᱚ ᱯᱟᱥᱮᱫ ᱵᱟᱝᱠᱚ ᱟᱫᱮᱨᱟ᱾ ᱪᱮᱫᱟᱜ ᱚᱱᱠᱟᱧ ᱟᱸᱡᱚᱢ ᱠᱟᱜ ᱜᱚᱞᱯᱚ ᱵᱟᱲᱟ ᱨᱮ ᱠᱷᱟᱹᱞᱤ ᱵᱚᱞᱮ ᱞᱮ ᱚᱱᱠᱟᱭ ᱠᱤ ᱵᱚᱞᱮ ᱤᱭᱟᱹ᱾ ᱱᱤᱭᱟᱹ ᱫᱷᱟᱣ ᱵᱟᱠᱚ ᱫᱟᱜ ᱟᱫᱟ ᱢᱟᱱᱮ ᱫᱟᱜ ᱟᱨᱮᱡ ᱞᱮᱱᱠᱷᱟᱱ ᱫᱚ ᱫᱚᱦᱚ ᱫᱟᱲᱮᱭᱟᱜ ᱜᱮ ᱚᱲᱟᱜ᱾ ᱟᱞᱚᱢ ᱟᱫᱨᱟ ᱟᱫᱚ ᱞᱮᱠᱤᱱ ᱵᱤᱨ ᱠᱟᱨ ᱥᱩᱨ ᱧᱚᱜ ᱠᱮᱛᱟᱞᱮ ᱡᱟᱦᱮᱨ ᱦᱚᱸ᱾ ᱚᱱᱟ ᱠᱚ ᱢᱮᱱ ᱠᱩᱞᱦᱤ ᱢᱩᱪᱟᱹᱫ ᱧᱚᱜ ᱨᱮᱜᱮ ᱦᱮᱱᱟᱜᱼᱟ ᱢᱤᱫᱴᱟᱝ ᱯᱩᱠᱷᱨᱤ ᱦᱮᱱᱟᱜ ᱚᱱᱟ ᱯᱩᱠᱷᱨᱤ ᱯᱟᱥ ᱨᱮᱜᱮ ᱦᱮᱱᱟᱜᱼᱟ᱾ ᱮᱸᱰᱮᱜᱮ ᱦᱮᱱᱟᱜᱼᱟ ᱟᱫᱚ ᱚᱱᱟ ᱤᱭᱟᱹ ᱵᱟᱲᱟ ᱜᱚᱫᱟ᱾
ᱦᱮᱸ ᱟᱹᱰᱤ ᱱᱟᱯᱟᱭ ᱠᱟᱛᱷᱟ ᱱᱚᱸᱰᱮᱢ ᱞᱟᱹᱭ ᱠᱮᱫᱼᱟ ᱡᱮ ᱚᱲᱟᱜ ᱵᱟᱠᱳ ᱟᱫᱮᱨᱟ ᱟᱫᱚ ᱟᱞᱮ ᱦᱚᱸ ᱱᱚᱜᱼ ᱚ ᱟᱞᱮᱥᱮᱫ ᱫᱩᱱᱤᱱ᱾ ᱛᱟᱦᱮᱸ ᱠᱟᱱᱟ ᱧᱮᱞ ᱦᱩᱭᱱᱟ ᱟᱞᱮ ᱥᱮᱫ ᱱᱚᱣᱟ ᱚᱱᱮ ᱠᱚ ᱢᱮᱱᱟ ᱡᱟᱦᱟᱱᱟᱜ ᱜᱮ ᱤᱫᱤᱭᱟ ᱚᱸᱰᱮ ᱫᱚ ᱟᱞᱚᱢ ᱟᱛᱟᱨ ᱨᱩᱣᱟᱹᱲᱟ᱾ ᱥᱟᱦᱟᱱ ᱦᱚᱢ ᱤᱫᱤᱭᱟ ᱥᱮ ᱵᱩᱞᱩᱝ ᱦᱚᱢ ᱤᱫᱤᱭᱟ ᱥᱮ ᱥᱩᱱᱩᱢ ᱦᱚᱢ ᱤᱫᱤᱭᱟ᱾ ᱟᱫᱚ ᱚᱱᱟ ᱛᱮᱠᱚ ᱢᱟᱱᱮ ᱛᱤᱱᱟᱹᱜ ᱮᱢ ᱞᱟᱜᱟᱣᱟ ᱚᱸᱰᱮ ᱵᱚᱞᱮ ᱚᱱᱟ᱾ ᱩᱱᱟᱹᱜ ᱜᱮ ᱤᱫᱤ ᱢᱮ ᱚᱸᱰᱮ ᱫᱚ ᱩᱱᱟᱹᱜ ᱫᱷᱟᱹᱨᱤᱡ ᱨᱮᱜᱮᱭᱟᱜ ᱜᱮ ᱚᱱᱟ ᱦᱚᱸ ᱵᱟᱝ ᱠᱟᱱᱟ ᱮᱠᱟᱞ ᱢᱤᱫ ᱯᱮᱠᱮᱴᱮ ᱮᱢ ᱤᱫᱤ ᱠᱟᱜᱼᱟ ᱟᱢ ᱫᱚ᱾ ᱟᱫᱚ ᱚᱱᱟᱠᱚ ᱡᱤᱱᱤᱥ ᱚᱠᱟ ᱡᱚᱢᱚᱜ-ᱟ ᱡᱤᱱᱤᱥ ᱫᱚ ᱚᱠᱟ ᱟᱫᱮ ᱨᱟᱥᱩᱱ ᱥᱮᱢ ᱢᱮᱱᱟ ᱚᱱᱟ᱾ ᱥᱩᱱᱩᱢ ᱵᱩᱞᱩᱝ ᱱᱚᱣᱟ ᱠᱚᱫᱚ ᱡᱚᱢ ᱡᱤᱱᱤᱥ᱾ ᱚᱱᱟ ᱠᱚ ᱡᱤᱱᱤᱥ ᱫᱚ ᱟᱞᱚᱢ ᱟᱹᱜᱩ ᱨᱩᱣᱟᱹᱲᱟ ᱱᱚᱣᱟ ᱠᱚᱫᱚ ᱵᱟᱠᱚ ᱟᱹᱜᱩᱭᱟ ᱟᱨ ᱚᱱᱟ ᱴᱷᱮᱠᱟᱣ ᱡᱤᱱᱤᱥ ᱦᱚᱸ ᱥᱟᱦᱟᱱ ᱠᱚᱦᱚᱸ ᱟᱞᱚᱢ ᱟᱹᱜᱩ ᱨᱩᱭᱟᱹᱲ-ᱟ᱾ ᱟᱨ ᱵᱟᱹᱠᱤ ᱦᱟᱸᱜ ᱚᱠᱟ ᱢᱮᱱᱟᱜ ᱠᱟᱫᱟ ᱥᱮᱸᱜᱮᱞ ᱠᱚ ᱛᱷᱟᱹᱨᱤ ᱵᱟᱹᱴᱤ ᱠᱚ ᱱᱚᱣᱟ ᱠᱚᱫᱚ ᱟᱹᱜᱩ ᱨᱩᱭᱟᱹᱲ ᱫᱟᱲᱮᱭᱟᱜ ᱜᱮᱭᱟ ᱟᱨ ᱵᱟᱠᱷᱟᱡ‌ᱫᱚ ᱚᱱᱟ ᱠᱚᱫᱚ ᱛᱮᱜ᱾ ᱢᱤᱴᱤᱡ ᱢᱮᱛᱟᱜ ᱢᱮ ᱰᱮᱠᱪᱤ ᱠᱚᱫᱚ ᱡᱚᱛᱚᱣᱟᱜ ᱜᱮᱢ ᱟᱹᱜᱩ ᱫᱟᱲᱮᱭᱟᱜ ᱜᱮᱭᱟ ᱦᱚᱸ᱾
ᱰᱮᱠᱪᱤ ᱠᱚᱫᱚ ᱵᱟᱢ ᱵᱟᱹᱜᱤ ᱦᱚᱴᱚᱜᱼᱟ ᱛᱚ᱾
ᱦᱮᱸ ᱟᱫᱚ ᱚᱱᱟ ᱵᱟᱫ ᱠᱟᱛᱮᱫ ᱦᱚᱸ ᱛᱤᱱᱟᱹᱜ ᱡᱚᱢ ᱡᱤᱱᱤᱥ ᱢᱮᱱᱟᱜᱼᱟ ᱚᱱᱟ ᱟᱫᱷᱮ ᱨᱟᱹᱥᱩᱱ ᱵᱩᱞᱩᱝ ᱯᱮᱸᱭᱟᱡ ᱥᱮ ᱚᱱᱟ᱾ ᱪᱮᱫ ᱠᱚ ᱚᱱᱟᱨᱮᱢ ᱞᱟᱜᱟᱣᱟ ᱚᱱᱟ ᱠᱚᱫᱚ ᱦᱟᱸᱜ ᱮᱠᱟᱞ᱾ ᱢᱟᱱᱟ ᱜᱮᱭᱟ ᱢᱮᱱ ᱫᱟᱲᱮᱭᱟᱜᱼᱟ ᱵᱟᱠᱚ ᱟᱹᱜᱩᱭᱟ ᱚᱲᱟᱜ ᱫᱷᱟᱹᱨᱤᱡ ᱫᱚ᱾ ᱟᱫᱚ ᱚᱱᱮ ᱚᱱᱠᱟ ᱠᱟᱱᱟ ᱚᱱᱟ ᱨᱮᱭᱟᱜ ᱯᱚᱨᱚᱵᱽ ᱫᱚ ᱦᱟᱸᱜ ᱟᱫᱚ᱾ ᱚᱱᱟ ᱦᱚᱸ ᱱᱟᱯᱟᱭ ᱜᱮᱭᱟ ᱵᱟᱦᱨᱮ ᱢᱤᱫ ᱫᱤᱱ ᱦᱤᱞᱳᱜ ᱥᱮᱢ ᱢᱮᱱ ᱠᱮᱭᱟ ᱵᱚᱪᱷᱚᱨ ᱢᱤᱫᱢ ᱫᱚ ᱢᱚᱸᱡᱽ ᱜᱮ ᱵᱩᱡᱷᱟᱹᱜᱼᱟ᱾ ᱟᱫᱚ ᱚᱱᱟᱛᱮ ᱵᱟᱦᱨᱮ ᱥᱮᱫ ᱨᱮᱠᱚ ᱡᱚᱢᱟᱼᱟ ᱚᱱᱟ ᱫᱚ ᱟᱫᱚ ᱚᱱᱟᱛᱮ᱾ ᱟᱨ ᱥᱮᱛᱟᱜ ᱵᱮᱞᱟᱧ ᱫᱤᱥᱟᱹᱭᱮᱫᱟ ᱟᱹᱰᱤ ᱢᱚᱸᱡᱽ ᱚᱱᱟ ᱫᱚ ᱨᱮᱭᱟᱲ ᱫᱤᱱ ᱥᱚᱢᱚᱭ ᱦᱟᱜ ᱛᱷᱚᱲᱟ ᱛᱷᱚᱲᱟ ᱛᱟᱦᱮᱱᱟ᱾ ᱛᱟ ᱚᱱᱟ ᱦᱩᱲᱩ ᱜᱮᱞᱮ ᱥᱚᱢᱚᱭ ᱫᱚ ᱦᱟᱸᱜ ᱨᱮᱭᱟᱲ ᱧᱚᱜ ᱜᱮ ᱵᱡᱷᱟᱹᱜᱼᱟ ᱟᱫᱚ ᱮᱠᱟᱞ ᱨᱮᱭᱟᱲ᱾ ᱵᱟ ᱵᱟᱲᱟ ᱠᱚ ᱟᱹᱰᱤ ᱢᱚᱡᱽ ᱠᱮᱴᱮᱡ ᱠᱚᱼᱟ ᱥᱩᱲᱟᱹ ᱠᱚ ᱮᱱᱠᱷᱟᱱ ᱟᱹᱰᱤ ᱜᱮ ᱥᱤᱵᱤᱞ ᱵᱩᱡᱷᱟᱹᱜᱼᱟ ᱡᱤᱞ ᱠᱚᱦᱚᱸ ᱢᱤᱫ ᱵᱟᱨ ᱧᱟᱢᱚᱜ ᱜᱮᱭᱟ ᱱᱚᱣᱟ᱾ ᱥᱩᱲᱟᱹ ᱵᱟᱲᱟ ᱦᱩᱭ ᱠᱚᱜᱼᱟ ᱛᱚ ᱟᱫᱚᱰᱮ ᱡᱤᱞ ᱠᱚ ᱢᱤᱫᱵᱟᱨ ᱧᱟᱢᱚᱜᱼᱟ ᱮᱠᱟᱞᱜᱮ ᱥᱤᱵᱤᱞ ᱵᱩᱡᱷᱟᱹᱜᱼᱟ᱾ ᱟᱫᱚ ᱤᱱᱟᱹ ᱵᱟᱫ ᱫᱚ ᱢᱮᱛᱟᱜ ᱢᱮ ᱪᱷᱟ ᱟᱞᱮ ᱥᱮᱫ ᱫᱚ ᱥᱚᱨᱦᱟᱭ ᱯᱚᱨᱚᱵᱽ ᱜᱮ ᱦᱤᱡᱩᱜᱼᱟ᱾ ᱟᱨ ᱤᱱᱟᱹ ᱵᱟᱫᱽ ᱫᱚ ᱟᱪᱷᱟ ᱟᱯᱮ ᱥᱮᱡ ᱫᱚ ᱪᱮᱫ ᱯᱚᱨᱚᱵᱽ ᱦᱩᱭᱩᱜᱼᱟ᱾ ᱢᱤᱫ ᱠᱟᱛᱷᱟ ᱠᱚ ᱠᱟᱹᱴᱤᱡ ᱞᱟᱹᱭ ᱢᱮ ᱚᱱᱟ ᱢᱟᱜ ᱢᱚᱬᱮ ᱵᱟᱫ ᱟᱨᱦᱚᱸ ᱡᱟᱦᱟᱱᱟᱜ ᱯᱚᱨᱚᱵᱽ ᱦᱤᱡᱩᱜ ᱠᱷᱟᱱ ᱛᱟᱞᱟᱨᱮ ᱞᱟᱹᱭ ᱢᱮ ᱚᱱᱟ ᱵᱟᱨᱮᱛᱮ᱾
ᱤᱱᱟᱹᱜ ᱢᱟᱜ ᱢᱚᱬᱮ ᱵᱟᱫᱽ ᱫᱚ ᱢᱟᱜ ᱢᱚᱬᱮ ᱵᱟᱫᱽ ᱫᱚ ᱦᱤᱡᱩᱜᱼᱟ ᱚᱱᱟ ᱤᱭᱟᱹ ᱜᱮ᱾ ᱚᱠᱟ ᱢᱟᱨᱟᱝ ᱫᱟᱹᱭ ᱵᱚᱱ ᱢᱮᱛᱟᱜ ᱠᱟᱱ ᱥᱚᱨᱦᱟᱹᱭ ᱯᱚᱨᱚᱵᱽ ᱚᱱᱟᱜᱮ ᱦᱤᱡᱩᱜᱼᱟ᱾ ᱢᱟᱜ ᱢᱚᱬᱮ ᱠᱟᱛᱮᱫ ᱫᱚ ᱢᱟᱱᱮ ᱦᱩᱲᱩ ᱠᱚ ᱡᱮᱭᱥᱮ ᱠᱤ ᱦᱩᱲᱩ ᱠᱚᱫᱚ ᱵᱟᱹᱭᱦᱟᱹᱲ ᱨᱮᱜᱮ ᱛᱟᱦᱮᱱ ᱠᱟᱱᱟ ᱦᱩᱲᱩ ᱜᱮᱫ ᱠᱚᱫᱚ᱾ ᱟᱫᱚᱢ ᱦᱚᱲ ᱠᱚ ᱮᱦᱚᱵ ᱟᱠᱟᱱᱟ ᱟᱫᱚᱢ ᱦᱚᱲ ᱵᱟᱠᱚ ᱮᱦᱚᱵ ᱟᱠᱟᱱᱟ ᱟᱫᱚ ᱚᱱᱟ ᱛᱟᱞᱟᱨᱮ ᱦᱩᱭᱩᱜ ᱠᱟᱱᱟ᱾ ᱟᱫᱚ ᱤᱱᱟᱹ ᱠᱚᱛᱮ ᱢᱟ ᱦᱩᱲᱩ ᱠᱚ ᱮᱛᱮᱜ᱾ ᱵᱟᱹᱭᱦᱟᱹᱲ ᱠᱚᱢ ᱜᱮᱫ ᱥᱟᱢᱴᱷᱟᱣᱟ ᱠᱷᱟᱹᱨᱟᱹᱭ ᱠᱚᱢ ᱨᱟᱠᱟᱵᱟ ᱛᱚ ᱫᱟᱞ᱾ ᱡᱟᱝ ᱵᱟᱲᱟ ᱠᱟᱛᱮ ᱚᱱᱟ ᱠᱚ ᱛᱤᱠᱤ ᱠᱚᱥᱚᱜ ᱞᱮᱠᱟ᱾ ᱚᱲᱟᱜ ᱫᱩᱣᱟᱹᱨ ᱠᱚ ᱥᱟᱯᱟᱭ ᱞᱮᱠᱟ ᱠᱚ ᱱᱮᱰᱟᱭᱟ ᱚᱱᱮ ᱠᱚ ᱢᱮᱱ ᱞᱮᱠᱟ ᱫᱤᱥᱚᱢ ᱥᱚᱨᱦᱟᱭ ᱢᱟ ᱦᱩᱭᱩᱜ ᱠᱟᱱᱟ ᱱᱚᱭ ᱡᱟᱱᱩᱣᱟᱨᱤ ᱠᱷᱚᱱᱚᱡ ᱟᱫᱚ᱾ ᱱᱚᱛᱮ ᱟᱞᱮ ᱥᱮᱫ ᱫᱚ ᱦᱟᱜ ᱡᱟᱱᱩᱣᱟᱨᱤ ᱫᱚ ᱵᱟᱞᱮ ᱥᱚᱨᱦᱟᱸᱭᱚᱜ ᱠᱟᱱᱟ ᱚᱱᱟ ᱯᱷᱮᱵᱽᱨᱩᱭᱟᱨᱤ ᱨᱮᱜᱮ ᱥᱚᱨᱦᱟᱹᱭᱚᱜᱼᱟ᱾ ᱪᱮᱫ ᱠᱚ ᱢᱮᱱᱟ ᱛᱷᱚᱲᱟ ᱩᱱ ᱡᱚᱠᱷᱟᱱ ᱢᱟᱜᱷᱤ ᱯᱩᱨᱱᱤᱢᱟ ᱦᱤᱡᱩᱜ ᱠᱟᱱᱟ᱾ ᱢᱟᱜᱮ ᱯᱩᱨᱱᱤᱢᱟ ᱢᱤᱫᱴᱟᱝ ᱦᱩᱭᱩᱜ ᱠᱟᱱᱟ ᱟᱫᱚ ᱠᱤᱪᱷᱩ ᱠᱤᱪᱷᱩ ᱜᱟᱱ ᱦᱚᱲ ᱠᱚ ᱢᱮᱱᱟ ᱵᱚᱞᱮ ᱦᱮᱴ ᱚᱱᱟ ᱠᱷᱚᱱ ᱫᱚᱵᱚᱱ ᱛᱟᱭᱚᱢᱟ ᱛᱷᱚᱲᱟ ᱩᱢᱩᱜ ᱰᱟᱹᱵᱨᱟᱹᱜ ᱟᱵᱚᱱ᱾ ᱟᱫᱚ ᱪᱮᱫ ᱠᱚ ᱢᱮᱱᱟ ᱪᱟᱸᱫᱳ ᱦᱤᱥᱟᱹᱵ ᱛᱮᱠᱚ ᱥᱚᱨᱦᱟᱹᱭ ᱞᱮᱭᱟ᱾ ᱟᱫᱚ ᱤᱱᱟᱹ ᱠᱚ ᱜᱤ ᱨᱮᱜᱮ ᱟᱞᱮ ᱫᱚ ᱯᱟᱲᱟᱜᱼᱟ ᱟᱞᱮ ᱫᱚ ᱯᱨᱚᱛᱛᱮᱠ ᱥᱟᱞᱤᱧ ᱫᱤᱥᱟᱹ ᱵᱟᱲᱟᱭᱮᱫ ᱠᱟᱱᱟ, ᱥᱚᱨᱦᱟᱹᱭᱚᱜᱼᱟᱞᱮ ᱚᱱᱟ ᱥᱟᱛ ᱟᱴ ᱯᱷᱮᱵᱽᱨᱩᱣᱟᱨᱤ ᱠᱷᱚᱱ ᱵᱟᱠᱷᱟᱡ ᱮᱠ ᱫᱩ, ᱟᱨ ᱰᱷᱮᱨ ᱛᱟᱭᱚᱢ ᱞᱮᱱᱠᱷᱟᱱ ᱦᱟᱱᱛᱮ ᱟᱨᱦᱚ ᱢᱟᱱᱮ ᱯᱚᱱᱨᱚ ᱫᱷᱟᱹᱨᱤᱡ ᱯᱚᱱᱨᱚ ᱯᱷᱮᱮᱨᱨᱣᱟᱨᱤ ᱫᱷᱟᱹᱨᱤᱡ ᱛᱮᱫᱚ ᱢᱟᱱ ᱪᱟᱵᱟᱜ ᱛᱟᱞᱮᱭᱟ ᱥᱚᱦᱨᱟᱭ᱾ ᱤᱱᱟᱹ ᱯᱚᱸᱫᱨᱚ ᱠᱷᱚᱭ ᱤᱱᱟ ᱠᱷᱚᱡ ᱯᱚᱱᱨᱚ ᱯᱷᱮᱵᱽᱨᱩᱣᱟᱨᱤ ᱵᱤᱪ ᱨᱮᱜᱮ ᱠᱚ ᱥᱚᱨᱦᱟᱹᱭ ᱞᱮᱭᱟ ᱟᱫᱚ ᱪᱮᱫ ᱠᱚ ᱢᱮᱱᱟ ᱦᱟᱸᱜ ᱟᱞᱮ ᱥᱮᱫ ᱫᱚ ᱢᱟᱱᱮ ᱥᱚᱨᱦᱟᱹᱭ ᱠᱚᱫᱚ ᱡᱟᱭᱜᱟ ᱡᱟᱭᱜᱟ ᱨᱤᱧ ᱧᱮᱞ ᱠᱟᱫ ᱠᱚᱣᱟ ᱢᱟᱱᱮ ᱟᱴᱷᱟᱨ ᱠᱚ ᱮᱦᱚᱵᱟ ᱥᱚᱢ ᱠᱚ ᱮᱦᱚᱵᱟ ᱢᱚᱝᱜᱚᱞ ᱠᱚ ᱮᱦᱚᱵᱟ ᱵᱩᱫᱷ ᱠᱚ ᱮᱦᱚᱵᱟ ᱟᱫᱚ ᱟᱞᱮ ᱴᱷᱮᱱ ᱫᱚ ᱯᱨᱚᱛᱛᱮᱠ ᱥᱟᱞ ᱜᱤᱧ ᱫᱤᱥᱟᱹᱭᱮᱫ ᱠᱟᱱᱟ ᱱᱚᱜᱼᱚᱭᱛᱚ ᱤᱱᱟᱹ ᱞᱟᱹᱴᱩ ᱫᱚᱧ ᱦᱟᱨᱟ ᱵᱩᱨᱩᱭᱱᱟ, ᱟᱫᱚ ᱯᱨᱚᱛᱮᱠ ᱵᱟᱨ ᱜᱮ ᱢᱟᱱᱮ ᱟᱴᱷᱣᱟᱨᱚ ᱠᱷᱚᱱ ᱠᱚ ᱮᱦᱚᱵ ᱛᱟᱞᱮᱭᱟ᱾ ᱟᱴᱷᱟᱨᱤ ᱨᱮᱜᱮ ᱠᱚ ᱜᱚᱰᱟ ᱟᱨ ᱥᱚᱢ ᱫᱚᱞᱮ ᱫᱟᱠᱟᱭᱟ ᱟᱨ ᱢᱚᱝᱜᱚᱞ ᱞᱮ ᱠᱷᱩᱱᱴᱟᱹᱣ ᱠᱟᱣᱟᱼᱟ ᱚᱱᱠᱟᱜ ᱜᱮ ᱟᱫᱚ ᱪᱮᱫ ᱠᱚ ᱢᱮᱱᱟ ᱵᱚᱞᱮ ᱦᱟᱹᱴᱭᱟᱹ ᱠᱚ ᱥᱟᱵᱟ ᱥᱟᱹᱨᱤ ᱥᱮ ᱱᱟᱸᱥᱮ ᱠᱤ ᱵᱚᱞᱮ ᱟᱞᱮ ᱫᱚ ᱱᱚᱛᱮᱞᱮ ᱦᱟᱹᱴᱤᱭᱼᱟ ᱥᱚᱢᱫᱤᱱ ᱦᱟᱹᱴᱭᱟᱜᱼᱟ ᱚᱱᱟ ᱱᱚᱛᱮᱟᱹᱤᱡᱼᱟᱫᱚᱢ ᱠᱚᱫᱚ ᱟᱨ ᱟᱰᱮ ᱯᱟᱥᱮ ᱨᱮᱱ ᱫᱚ ᱟᱞᱮ ᱟᱰᱮᱯᱟᱥᱮ ᱠᱚᱨᱮᱱ ᱫᱚ ᱯᱷᱰ ᱩᱱᱠᱩ ᱫᱚᱠᱚ ᱦᱟᱸᱱᱛᱮ ᱧᱚᱜ ᱠᱚ ᱥᱩᱨᱩᱜ ᱛᱮ ᱛᱚ ᱩᱱᱠᱩ ᱫᱚ ᱦᱟᱱᱛᱮ ᱵᱩᱫ ᱠᱷᱚᱱ ᱠᱚ ᱥᱚᱨᱦᱟᱭᱚᱜᱼᱟ᱾ ᱟᱫᱚ ᱚᱱᱮ ᱚᱱᱠᱟ ᱠᱟᱱᱟ ᱟᱫᱚ ᱰᱷᱮᱨ ᱠᱟᱨ ᱠᱟᱛᱮ ᱱᱚᱛᱮ ᱫᱚ ᱦᱟᱸᱜ ᱥᱚᱨᱦᱟᱹᱭ ᱠᱚᱫᱚ ᱧᱮᱞᱮᱫ ᱠᱟᱱᱟ ᱠᱷᱟᱹᱞᱤ ᱥᱚᱢ ᱟᱨ ᱟᱴᱷᱣᱟᱨ ᱠᱚ ᱮᱦᱚᱵᱟ ᱟᱨ ᱵᱩᱫᱷ ᱠᱷᱚᱱ ᱮᱦᱚᱵᱟ ᱢᱟᱱᱮ ᱵᱟᱨᱭᱟ ᱦᱮᱸᱱᱟᱜᱼᱟ, ᱦᱟᱹᱴᱭᱟᱹ ᱟᱫᱚ ᱚᱱᱮ ᱠᱚ ᱢᱮᱱ ᱞᱮᱠᱟ ᱦᱟᱹᱴᱭᱟᱹᱨ ᱨᱮᱫᱚ ᱪᱮᱫ ᱠᱚᱪᱚᱢ ᱥᱣᱫᱟᱭᱟ ᱟᱭᱢᱟ ᱮᱢᱟᱱ ᱛᱮᱭᱟᱜ ᱚᱱᱟ ᱦᱤᱥᱟᱹᱵ ᱛᱮᱠᱚ ᱥᱚᱨᱦᱟᱹᱭᱚᱜ ᱠᱟᱱᱟ᱾
ᱚᱱᱠᱟ ᱠᱟᱱ ᱜᱮᱭᱟ, ᱟᱫᱚ ᱟᱞᱮ ᱥᱮᱫ ᱦᱚᱸ ᱡᱚᱠᱷᱚᱱᱮᱢ ᱧᱮᱞᱟ ᱛᱚ ᱚᱱᱠᱟ ᱠᱟᱱ ᱜᱮᱭᱟ, ᱟᱨ ᱥᱚᱦᱨᱟᱹᱭ ᱢᱟ ᱢᱮᱱᱮᱫ ᱠᱟᱱ ᱞᱟᱹᱴᱩ ᱯᱚᱨᱚᱵᱽ ᱞᱮᱠᱟᱛᱮ ᱠᱟᱱᱟ ᱢᱤᱫᱴᱮᱱ, ᱟᱫᱚ ᱟᱹᱰᱤ ᱜᱟᱱ ᱜᱤ ᱚᱱᱮ ᱠᱚ ᱢᱮᱱᱟ ᱦᱟᱸᱱᱛᱮ ᱱᱟᱛᱮ ᱛᱟᱢ ᱡᱷᱟᱢ ᱥᱮ ᱢᱮᱱᱟᱜᱼᱟ ᱟᱭᱢᱟ ᱰᱷᱮᱨ ᱯᱮᱲᱟ ᱠᱚ ᱦᱤᱡᱩᱜᱼᱟ᱾ ᱛᱚ ᱩᱱᱠᱩ ᱞᱟᱹᱜᱤᱫ ᱚᱱᱟ ᱠᱚ ᱡᱚᱢ ᱧᱩ ᱠᱚᱦᱚᱸ ᱵᱮᱵᱚᱥᱛᱷᱟ ᱜᱟᱱᱚᱜ ᱜᱮᱭᱟ ᱟᱨ ᱡᱚᱠᱷᱚᱱ ᱵᱟᱢ ᱟᱹᱜᱩᱭᱟ ᱡᱚᱢᱼᱧᱩ ᱛᱚ ᱢᱚᱡᱽ ᱦᱚᱸ ᱵᱟᱝ ᱟᱹᱭᱠᱟᱹᱜᱼᱟ ᱟᱨ ᱥᱮᱢ ᱢᱮᱱ ᱠᱮᱭᱟ ᱟᱹᱰᱤ ᱞᱟᱦᱟ ᱨᱮᱦᱚᱸ ᱚᱱᱟ ᱡᱚᱢᱧᱩ ᱠᱚᱢᱟ ᱚᱱᱟ ᱠᱚᱢᱟ ᱡᱤᱞ ᱦᱟᱹᱠᱩ ᱠᱚᱢᱟ ᱮᱠᱟᱞ ᱜᱮ ᱵᱟᱝ ᱜᱟᱱᱼᱟ ᱡᱚᱠᱷᱚᱱ ᱠᱚ ᱦᱤᱡᱩᱜᱼᱟ ᱥᱮ ᱠᱷᱩᱱᱴᱟᱹᱣ ᱦᱤᱞᱳᱜ ᱩᱱ ᱦᱤᱞᱳ ᱜᱮ ᱛᱷᱚᱲᱟ ᱜᱟᱱ ᱢᱮᱛᱟᱜ ᱢᱮ ᱡᱟᱦᱟᱸᱱᱟᱜ ᱡᱤᱞ ᱦᱟᱹᱠᱩ ᱫᱚ ᱦᱟᱸᱜ ᱦᱩᱭᱩᱜᱼᱟ᱾ ᱟᱨ ᱚᱱᱟ ᱞᱟᱦᱟ ᱨᱮᱫᱚ ᱢᱮᱛᱟᱜ ᱢᱮ ᱡᱟᱦᱟ ᱥᱚᱵᱽᱡᱤ ᱠᱚ ᱢᱮᱱᱟᱜᱼᱟ ᱚᱱᱟ ᱠᱚᱜᱮ ᱟᱹᱜᱩ ᱰᱟᱹᱝᱠᱟᱜ ᱢᱮ ᱥᱮ ᱥᱟᱣᱫᱟ ᱠᱚᱫᱚᱱᱟᱹᱜ ᱢᱮᱱᱟᱜᱼᱟ ᱢᱟᱹᱨᱤᱪ ᱢᱚᱥᱞᱟ ᱥᱮ ᱚᱱᱟ ᱟᱫᱷᱟ ᱨᱟᱹᱥᱩᱱ ᱠᱚ ᱚᱱᱟ ᱠᱚᱜᱮ ᱦᱟᱸᱜ ᱥᱟᱶᱣᱫᱟ ᱨᱮᱭᱟᱜ ᱫᱚ ᱟᱨ ᱵᱟᱠᱷᱟ ᱫᱚ ᱥᱚᱦᱚᱨᱟᱭ ᱨᱮᱫᱚ ᱡᱟᱦᱟᱸᱱᱟᱜ ᱚᱱᱠᱟ ᱫᱚ ᱥᱚ ᱤᱭᱟᱹ ᱫᱚ ᱵᱟᱹᱱᱩᱜ-ᱟ ᱟᱨ ᱚᱱᱟ ᱠᱚ ᱢᱮᱱᱟ ᱟᱯᱱᱟᱨ ᱞᱟᱫᱮ ᱠᱤᱪᱨᱤᱡ ᱞᱟᱹᱜᱤᱫ ᱜᱮ ᱡᱟᱦᱟᱸᱱᱟᱜ ᱮᱢ ᱠᱤᱨᱤᱧᱟ, ᱛᱚ ᱚᱱᱟᱜᱮ ᱦᱟᱸᱜ ᱢᱮᱛᱟᱜ ᱢᱮ ᱞᱟᱦᱟᱨᱮ ᱠᱤᱨᱤᱧ ᱨᱮᱭᱟᱜ ᱫᱚ ᱢᱮᱱᱟᱜᱼᱟ᱾ ᱟᱨ ᱠᱷᱟᱡ ᱫᱚ ᱵᱟᱫ ᱵᱟᱹᱠᱤ ᱦᱟᱸᱜ ᱛᱱᱟᱹᱜ ᱡᱤᱞ ᱦᱟᱹᱠᱩ ᱢᱮᱱᱟᱜ ᱠᱚᱣᱟ ᱚᱱᱟ ᱠᱚ ᱞᱟᱦᱟ ᱨᱮᱫᱚ ᱪᱮᱫ ᱞᱮᱠᱟᱢ ᱦᱟᱛᱟᱣᱟ ᱚᱱᱟ ᱠᱚ ᱡᱤᱱᱤᱥ ᱫᱚ? ᱦᱟᱛᱟᱣ ᱨᱮᱭᱟᱜ ᱫᱚ ᱵᱟᱝ ᱠᱟᱱᱟ ᱟᱨ ᱥᱮ ᱚᱱᱟᱨᱮ ᱟᱭᱢᱟ ᱰᱷᱮᱨ ᱡᱤᱱᱤᱥ ᱠᱚ ᱦᱟᱨᱟ ᱥᱚᱦᱚᱨᱟᱭ ᱨᱮᱦᱚᱸ ᱧᱮᱞ ᱠᱟᱜ ᱠᱚᱣᱟ, ᱚᱠᱚᱭ ᱫᱚ ᱦᱟᱸᱱᱟ ᱱᱟᱭᱟ ᱠᱤᱪᱨᱤᱪ ᱠᱩ ᱥᱮ ᱮᱢᱟᱱ ᱛᱮᱭᱟᱜ ᱦᱟᱸᱱᱟ ᱱᱟᱣᱟ ᱵᱚᱞᱮ ᱪᱮᱫ ᱠᱚ ᱤᱭᱟᱹ ᱚᱲᱟᱜ ᱨᱮᱭᱟᱜ ᱥᱣᱫᱟ ᱥᱟᱢᱟᱱ ᱠᱚᱦᱚᱸ ᱠᱚ ᱦᱟᱛᱟᱣ ᱜᱮᱭᱟ ᱟᱹᱰᱤ ᱜᱟᱱ ᱜᱮ᱾ ᱟᱫᱚ
ᱦᱮᱸ᱾
ᱟᱞᱮ ᱥᱮᱫ ᱨᱮᱦᱚ ᱚᱱᱠᱟᱜ ᱜᱮ ᱚᱠᱟᱢ ᱞᱟᱹᱭᱫᱟ ᱦᱟᱸᱜ ᱡᱟᱱᱩᱣᱟᱨᱤ ᱥᱮ ᱚᱱᱟ ᱠᱚ ᱛᱟᱲᱟᱜ ᱜᱮ ᱦᱟᱸᱜ ᱦᱩᱭᱩᱜ-ᱟ᱾ ᱟᱞᱮ ᱥᱮᱫ ᱦᱚᱸ ᱚᱱᱠᱟ ᱜᱮ ᱮᱦᱚᱵᱚᱜᱼᱟ ᱦᱟᱸᱜ ᱛᱚ ᱢᱤᱫ ᱵᱟᱨ ᱡᱟᱭᱜᱟ ᱨᱤᱧ ᱧᱮᱞ ᱠᱟᱫᱟ, ᱡᱮ ᱡᱚᱠᱷᱚᱱ ᱜᱟᱹᱭ ᱰᱟᱝᱨᱟ ᱠᱩ ᱨᱩᱣᱟᱹᱜ-ᱟ ᱦᱟᱸᱜ ᱚᱱᱟ ᱠᱚ ᱢᱮᱱᱟ ᱜᱟᱹᱭ ᱰᱟᱝᱨᱟ ᱜᱮ ᱡᱚᱛᱚᱢ ᱮ ᱠᱷᱮᱛ ᱠᱚ ᱥᱤᱭᱟᱜ ᱛᱟᱢᱟ, ᱨᱟᱠᱟᱵ ᱟᱹᱜᱩ ᱠᱮᱫᱮᱭᱟᱢ ᱟᱨ ᱤᱭᱟᱹ ᱮᱥᱮ ᱫᱤᱱ ᱦᱚᱸ ᱚᱱᱟ ᱦᱩᱲᱩ ᱠᱚᱢ ᱨᱟᱠᱟᱵ ᱦᱚᱪᱚ ᱠᱮᱫᱮᱭᱟ᱾ ᱟᱨ ᱮᱱᱟᱱ ᱞᱟᱝ ᱜᱟᱞᱢᱟᱨᱟᱣ ᱠᱮᱫᱟ ᱦᱟᱸᱜ ᱚᱠᱟ ᱤᱭᱟᱹ ᱯᱚᱨᱚᱵᱽ ᱪᱮᱫ ᱠᱚ ᱢᱮᱛᱟᱜ-ᱟ ᱮᱨᱚᱜ ᱯᱚᱨᱚᱵᱽ ᱱᱚᱣᱟ ᱫᱚ ᱮᱨᱚᱜ ᱵᱟᱠᱷᱨᱟ ᱛᱮ, ᱦᱩᱲᱩ ᱦᱟᱸᱜ ᱡᱚᱠᱷᱚᱱ ᱜᱮᱞᱮᱱᱟ ᱛᱚᱠᱷᱚᱱ ᱫᱚ ᱦᱟᱸᱜ ᱢᱮᱛ-ᱟ ᱢᱟᱜ ᱢᱚᱬᱮ᱾ ᱟᱨ ᱤᱱᱟᱹ ᱵᱟᱫᱚ ᱡᱚᱠᱷᱚᱱ ᱦᱩᱲᱩᱢ ᱟᱹᱩᱭᱟ ᱠᱷᱟᱹᱨᱟᱹᱭ ᱥᱮ ᱚᱲᱟᱜ ᱫᱷᱟᱹᱨᱤᱡ ᱛᱮ, ᱛᱚ ᱚᱱᱟ ᱵᱟᱠᱷᱨᱟᱛᱮ ᱦᱟᱸᱜ ᱥᱚᱦᱚᱨᱟᱭ ᱯᱚᱨᱚᱵᱽ ᱚᱠᱟ ᱠᱚ ᱢᱮᱛᱟᱜ ᱠᱟᱱᱟ ᱱᱚᱣᱟ ᱟᱨ ᱡᱚᱛᱚᱠᱷᱚᱡ ᱱᱚᱣᱟ ᱞᱟᱥᱴ ᱯᱚᱨᱚᱵᱽ ᱥᱮ ᱡᱚᱛᱚᱠᱷᱚᱡ ᱞᱟᱹᱴᱩ ᱯᱚᱨᱚᱵᱽᱤᱧ ᱢᱮᱛᱟᱣᱟᱜ-ᱟ ᱟᱫᱚ ᱱᱚᱣᱟ ᱫᱚ ᱢᱮᱛᱟᱜ ᱢᱮ ᱚᱠᱚᱭ ᱠᱚ ᱦᱟᱸᱜ ᱜᱟᱹᱭ ᱰᱟᱝᱨᱟ ᱠᱷᱚᱱ ᱠᱚ ᱨᱩᱣᱟᱹᱜ-ᱟ, ᱮᱱᱛᱜ ᱢᱟ ᱵᱟᱝ ᱦᱩᱭᱩᱜᱼᱟ ᱚᱸᱰᱮ ᱫᱚ ᱵᱚᱞᱮ ᱦᱩᱭᱩᱜ ᱠᱷᱟᱡ ᱛᱟᱭᱱᱚᱢ ᱥᱮᱫ ᱜᱮ ᱟᱨ ᱵᱟᱝᱠᱷᱟᱡ ᱫᱚ ᱯᱩᱡᱟᱹ ᱯᱟᱨᱚᱢ ᱟᱠᱚ ᱚᱱᱮ ᱚᱱᱠᱟ ᱦᱩᱭᱩᱜ-ᱟ᱾ ᱜᱟᱹᱭ ᱰᱟᱝᱨᱟ ᱡᱚᱠᱷᱚᱱ ᱠᱚ ᱨᱩᱣᱟᱹᱜᱼᱟ, ᱟᱪᱪᱷᱟ ᱟᱯᱮ ᱥᱮᱱ ᱫᱚ ᱜᱟᱹᱭ ᱰᱟᱝᱨᱟ ᱠᱚ ᱯᱩᱡᱟᱹᱜ ᱠᱷᱟᱱ ᱥᱚᱦᱚᱨᱟᱭ ᱯᱚᱨᱚᱵᱽ ᱠᱚ ᱦᱩᱭᱩᱜ ᱜᱮᱭᱟ ᱥᱮ ᱵᱟᱝ ᱦᱩᱭ ᱵᱟᱲᱟᱜ-ᱟ?
ᱦᱮᱸ ᱮᱱᱛᱚ ᱚᱱᱮ ᱚᱱᱠᱟ ᱠᱟᱱ ᱜᱤᱭᱟᱹ ᱤᱭᱟᱹ ᱡᱮᱭᱥᱮ ᱠᱤ ᱢᱟᱱᱮ ᱱᱤᱛᱚᱜ ᱵᱚᱱ ᱮᱨ ᱠᱮᱫᱟ ᱵᱚᱱ ᱟᱯᱷᱚᱨ ᱠᱮᱫᱟ ᱵᱚᱱ ᱠᱟᱲᱟ ᱰᱟᱝᱨᱟ ᱛᱮᱜᱮ ᱵᱚᱱ ᱪᱟᱥ ᱫᱟ ᱵᱟᱥ ᱫᱟ ᱾ ᱦᱚᱸ ᱱᱤᱛᱚᱜ ᱤᱭᱟᱹ ᱦᱮᱡ ᱟᱠᱟᱱᱛᱮ ᱴᱨᱮᱠᱴᱚᱨ ᱜᱟᱹᱰᱤ ᱦᱮᱡ ᱟᱠᱟᱱᱛᱮ ᱱᱤᱛᱚᱜ ᱴᱨᱟᱠᱴᱚᱨ ᱠᱚᱛᱮ ᱪᱟᱥᱵᱟᱥ ᱦᱩᱭᱩᱜ ᱠᱟᱱᱟ ᱵᱟᱠᱟᱱ ᱢᱟ ᱯᱟᱹᱦᱤᱞ ᱟᱵᱚᱨᱮᱱ ᱦᱟᱲᱟᱢ ᱦᱟᱯᱲᱟᱢ ᱠᱚ ᱠᱚᱫᱚ ᱜᱟᱹᱭ ᱰᱟᱝᱨᱟ ᱛᱮᱜᱮ ᱠᱚ ᱪᱟᱥ ᱟᱹᱜᱩ ᱠᱮᱫᱹᱛᱮ ᱵᱚᱞᱮ ᱞᱟᱦᱟ ᱩᱱᱠᱩᱜ ᱜᱮ ᱥᱥᱛᱷ ᱵᱟᱠᱚ ᱛᱟᱦᱮᱱ ᱠᱷᱟᱡ ᱩᱱᱠᱩᱜ ᱜᱮ ᱢᱚᱸᱡᱽ ᱵᱟᱠᱚ ᱛᱟᱦᱮᱱ ᱠᱷᱟᱡ ᱪᱮᱫ ᱞᱮᱠᱟᱛᱮᱢ ᱯᱚᱨᱚᱵᱚ-ᱟ᱾ ᱟᱥᱚᱞ ᱢᱟ ᱩᱱᱠᱩ ᱠᱟᱱ ᱜᱮᱭᱟ ᱠᱚ ᱚᱱᱟ ᱠᱟᱨᱚᱱ ᱛᱮ ᱚᱱᱮ ᱥᱚᱨᱦᱚᱟᱭ ᱦᱚᱸ ᱥᱟᱢᱱᱮᱨᱮ ᱦᱩᱭᱩᱜ ᱠᱟᱱ ᱛᱟᱵᱚᱱᱟ ᱛᱚᱵᱮ ᱯᱨᱚᱛᱷᱚᱢ ᱦᱤᱞᱳᱜ ᱨᱮ ᱟᱫᱚ ᱜᱟᱹᱭ ᱰᱟᱝᱨᱟ ᱠᱚ ᱞᱟᱜᱟᱜ ᱠᱟᱱᱟ ᱮᱱᱛᱮ ᱜᱚᱴ ᱨᱮ ᱚᱸᱰᱮ ᱪᱮᱫ ᱠᱚᱠᱚ ᱫᱚᱦᱚᱭᱟ ᱵᱤᱞᱤ ᱠᱚ ᱪᱮᱫ ᱠᱚ ᱚᱱᱟ ᱜᱚᱴ ᱴᱟᱺᱰᱤ ᱚᱸᱰᱮ ᱜᱟᱹᱭ ᱰᱟᱝᱨᱟ ᱜᱟᱹᱭ ᱰᱟᱝᱨᱟ ᱱᱤᱭᱟᱹᱜᱮ ᱚᱱᱟ ᱯᱚᱨᱚᱵᱽ ᱫᱚ ᱦᱩᱭᱩᱜ ᱠᱟᱱᱟ᱾ ᱰᱟᱝᱨᱟ ᱜᱮ ᱩᱱᱠᱩ ᱩᱱᱠᱩᱣᱟ ᱯᱚᱨᱚᱵᱽ ᱩᱱᱠᱩ ᱧᱩᱛᱩᱢ ᱛᱮᱜᱮ ᱯᱚᱨᱚᱵᱽ ᱚᱱᱟ ᱥᱚᱨᱦᱚᱟᱭ ᱢᱟᱱᱟ ᱠᱟᱱᱟ᱾ ᱛᱚᱵᱮ ᱚᱱᱟ ᱩᱱᱠᱩ ᱜᱟᱭ ᱰᱟᱝᱨᱟ ᱥᱟᱢᱟᱝ ᱥᱟᱡᱟᱣ ᱠᱚ ᱞᱟᱹᱜᱤᱫ ᱢᱚᱡᱽ ᱜᱮ ᱦᱩᱲᱩ ᱠᱚ ᱫᱚᱦᱚ ᱠᱟᱜ ᱦᱩᱭᱩᱜ ᱠᱟᱱᱟ ᱠᱤ ᱵᱚᱞᱮ ᱟᱫᱚᱢ ᱠᱷᱩᱱᱴᱟᱹᱣ ᱮᱭᱟᱢ ᱵᱟᱭᱟᱨ ᱡᱚᱠᱷᱚᱱᱮᱢ ᱠᱷᱩᱱᱴᱟᱹᱣ ᱛᱟᱢᱟ ᱟᱫᱚ ᱩᱱ ᱡᱚᱠᱷᱮᱡ ᱢᱚᱡᱽ ᱜᱮ ᱚᱸᱰᱮ ᱯᱟᱹᱲᱞᱟᱹ ᱟᱭ ᱢᱮ, ᱯᱷᱩᱨᱪᱷᱟᱹᱣᱮᱢ ᱛᱚᱵᱮ ᱦᱩᱲᱩ ᱨᱮᱭᱟᱜ ᱢᱚᱡᱽ ᱜᱮ ᱮᱠᱫᱚᱢ ᱱᱤᱝᱠᱟ- ᱢᱟᱞᱟ ᱜᱟᱞᱟᱝ ᱟᱭᱢᱮ ᱚᱱᱟ ᱦᱩᱲᱩ ᱜᱮᱞᱮ ᱛᱮ ᱟᱹᱰᱤ ᱢᱚᱡᱽᱠᱟ ᱯᱟᱴᱮᱫ ᱠᱟᱛᱮᱫ, ᱚᱱᱟ ᱦᱚᱨᱚᱜ ᱟᱭᱢᱮ ᱢᱚᱡᱽ ᱜᱮ ᱵᱟᱭᱟᱨ ᱮ ᱧᱮᱞᱚᱜ-ᱟ᱾ ᱚᱱᱮ ᱚᱱᱠᱟ ᱠᱟᱱᱟ ᱟᱫᱚ ᱟᱹᱰᱤ ᱜᱟᱱ ᱫᱚ ᱦᱟᱸᱜ ᱤᱧᱦᱚᱸ ᱤᱱᱟᱹᱜ ᱫᱚ ᱵᱟᱹᱧ ᱵᱟᱲᱟᱭᱟ ᱠᱷᱩᱵ ᱦᱟᱲᱟᱢ ᱦᱚᱲ ᱠᱚ ᱥᱚᱸᱜᱮ ᱠᱚ ᱵᱟᱹᱧ ᱰᱩᱭᱩᱵ ᱛᱤᱸᱜᱩ ᱵᱟᱲᱟᱭᱮᱫᱟ, ᱟᱫᱚ ᱠᱤᱪᱷᱩ ᱠᱤᱪᱷᱩ ᱛᱷᱚᱲᱟ ᱱᱹᱚᱭ ᱵᱟᱰᱟᱭ ᱜᱮᱭᱟ ᱟᱨᱤᱧ ᱧᱮᱞ ᱠᱟᱫᱟ᱾ ᱟᱫᱚ ᱚᱱᱟ ᱠᱟᱨᱚᱱ ᱛᱮ ᱚᱱᱮ ᱠᱚ ᱧᱩᱛᱩᱢ ᱠᱟᱫᱟ ᱩᱢᱩ ᱢᱮ ᱾ ᱩᱢ ᱠᱟᱛᱮ ᱫᱟᱠᱟᱭ ᱢᱮ ᱤᱱᱟᱹ ᱠᱟᱛᱮ ᱠᱷᱩᱱᱴᱟᱹᱣ ᱢᱮ ᱾ ᱪᱮᱫ ᱠᱚᱪᱚᱝ ᱚᱱᱛᱮ ᱟᱭᱢᱟ ᱰᱷᱮᱨ ᱪᱟᱞᱟᱣ ᱤᱫᱤᱜ ᱠᱟᱱ ᱠᱷᱩᱱᱴᱟᱹᱣ ᱠᱚ ᱡᱟᱞᱮ ᱠᱚ ᱦᱟᱹᱠᱩ ᱠᱟᱴᱠᱚᱢ ᱠᱚ ᱾ ᱢᱟᱱᱮ
ᱦᱮᱸ ᱮᱭᱮᱥᱮ ᱫᱚ ᱦᱟᱸᱜ ᱟᱞᱮ ᱥᱮᱫ ᱫᱚ ᱱᱚᱼᱚᱭ ᱢᱮᱛᱟᱢᱮ ᱢᱚᱬᱮ ᱫᱤᱱ ᱨᱮ ᱦᱟᱸᱜ ᱥᱚᱦᱚᱨᱟᱭ ᱯᱚᱨᱚᱵᱽ ᱦᱩᱭᱩᱜᱼᱟ᱾
ᱟᱞᱮ ᱥᱮᱫ ᱫᱚ ᱦᱟᱸᱜ ᱢᱮᱛᱟ ᱢᱮ ᱢᱚᱬᱮ ᱫᱤᱱ ᱨᱮᱭᱟᱜ ᱦᱟᱸᱜ ᱥᱚᱦᱚᱨᱟᱭ ᱯᱚᱨᱚᱵᱽ ᱫᱚ ᱦᱩᱭᱩᱼᱟ ᱮᱦᱚᱵ ᱦᱤᱞᱳᱜ ᱫᱚ ᱦᱩᱭᱱᱟ ᱮᱦᱚᱵ ᱦᱳᱭ ᱚᱱᱟ ᱯᱮ ᱫᱤᱱ ᱫᱷᱟᱨᱤᱡ ᱚᱠᱟ ᱫᱚᱢ ᱢᱮᱛᱟ ᱟᱜ ᱠᱮᱭᱟ ᱩᱢ ᱨᱟᱠᱟᱵ ᱯᱷᱤᱨ ᱫᱚᱠᱚ ᱠᱚ ᱫᱟᱠᱟᱭᱟ ᱯᱷᱤᱨ ᱦᱟᱸᱜ ᱚᱱᱛᱮ ᱚᱱᱛᱮᱫᱚ ᱠᱷᱩᱱᱴᱟᱹᱣ ᱪᱟᱞᱟᱜᱼᱟ᱾ ᱟᱫᱚ ᱠᱷᱩᱱᱴᱟᱹᱣ ᱫᱚᱥᱟᱨ ᱦᱤᱞᱳᱜ ᱦᱟ ᱢᱮᱛᱟ ᱢᱮ ᱚᱱᱟ ᱠᱚᱨᱮ ᱫᱚ ᱟ ᱯᱮ ᱫᱤᱱ ᱛᱮ ᱦᱟᱜ ᱦᱩᱭᱩᱜ ᱠᱟᱱᱟ ᱯᱷᱤᱨ ᱚᱱᱛᱮ ᱫᱚ ᱢᱮᱛᱟ ᱢᱮ ᱠᱷᱩᱱᱴᱟᱹᱣ ᱫᱚᱥ ᱫᱚᱥᱟᱨ ᱦᱤᱞᱳᱜ ᱫᱚ ᱦᱟᱹᱠᱩ ᱠᱟᱴᱠᱚᱢ ᱢᱮᱱᱟᱜᱼᱟ᱾ ᱟᱨ ᱤᱱᱟᱹ ᱵᱟᱫ ᱫᱚ ᱢᱮᱛᱟᱜ ᱢᱮ ᱦᱟᱱᱮ ᱵᱮᱡᱷᱟ ᱥᱮᱫ ᱜᱮ ᱚᱠᱟ ᱫᱚ ᱵᱮᱡᱷᱟ ᱫᱚ ᱛᱩᱨᱟᱹᱛ ᱜᱮᱠᱚ ᱵᱮᱡᱷᱟᱭᱟ᱾ ᱟᱨ ᱚᱠᱟ ᱫᱚ ᱦᱟᱸ ᱢᱮᱛᱟᱼᱟ ᱢᱤᱫ ᱫᱤᱱ ᱠᱚ ᱵᱟᱫ ᱟ ᱟᱨᱠᱚ ᱵᱮᱡᱷᱟᱭᱟ ᱚᱱᱮ ᱚᱱᱠᱟ ᱢᱮᱱᱟᱜ ᱠᱟᱫᱟ ᱟᱫᱚ ᱡᱟᱹᱥᱛᱤ ᱠᱟᱭᱛᱮ ᱦᱟᱸ ᱱᱤᱭᱟᱹ ᱟᱰᱮᱯᱟᱥᱮᱧ ᱧᱮᱞ ᱠᱟᱫᱟ ᱵᱚᱞᱮ ᱢᱚᱬᱮ ᱫᱤᱱ ᱜᱮ ᱦᱟᱸᱜ ᱦᱩᱭᱩᱜᱼᱟ ᱥᱚᱦᱚᱨᱟᱭ ᱠᱚᱫᱚ ᱟᱫᱚ ᱟᱫᱚ ᱢᱟᱱᱮ ᱟᱞᱮ ᱫᱚ ᱡᱟᱹᱥᱛᱤ ᱠᱷᱩᱱᱴᱟ ᱟᱨ ᱵᱮᱡᱷᱟ ᱜᱮ ᱢᱮᱛᱟᱜ ᱢᱮ ᱟᱛᱩ ᱯᱚᱵᱽ ᱞᱮᱠᱟ ᱥᱮ ᱡᱟᱥᱛᱤ ᱦᱚᱲ ᱠᱚᱫᱚ ᱠᱚ ᱡᱟᱣᱨᱟ ᱵᱟᱲᱟᱼᱟ ᱟᱨ ᱵᱟᱹᱠᱤ ᱫᱚ ᱦᱟᱸᱜ ᱚᱠᱟᱢ ᱢᱮᱱ ᱠᱟᱫᱟ ᱚᱱᱟ ᱮᱭᱥᱮᱫᱤᱱ ᱚᱱᱟ ᱩᱢ ᱨᱟᱠᱟᱵ ᱫᱚ ᱢᱮᱛᱟᱜ ᱢᱮ ᱩᱱᱤ ᱱᱟᱭᱠᱮ ᱦᱟᱲᱟᱢ ᱥᱮ ᱢᱮᱱᱟᱭᱟ ᱱᱟᱭᱠᱮ ᱛᱤᱱᱟᱹ ᱢᱮᱱᱟᱭᱟ ᱚᱱᱟ ᱠᱚ ᱯᱩᱡᱟᱹᱭᱟ ᱦᱟᱸᱰᱮ ᱱᱟᱰᱮ ᱛᱤᱱᱟᱹ ᱢᱮᱱᱟᱜᱼᱟ ᱡᱟᱦᱮᱨ ᱛᱷᱟᱱ ᱚᱸᱰᱮ ᱯᱩᱡᱟᱹᱭᱟ ᱥᱮ ᱢᱟᱺᱡᱷᱤ ᱛᱷᱟᱱ ᱢᱮᱱᱟᱜᱼᱟ ᱥᱮ ᱛᱤᱱᱟᱹᱜ ᱚᱠᱟᱨᱮ ᱟᱭ ᱤᱭᱟᱹ ᱵᱟᱲᱟᱭᱟ ᱚᱸᱰᱮᱜᱮ ᱯᱩᱡᱟᱹ ᱵᱟᱲᱟᱭᱟ ᱡᱟᱹᱥᱛᱤ ᱫᱚ ᱦᱟᱸᱰᱤ ᱠᱚ ᱦᱟᱸᱰᱮ ᱱᱟᱰᱮ ᱦᱤᱨᱤᱡ ᱵᱟᱲᱟᱭᱟ᱾ ᱦᱮᱸ ᱟᱫᱚ ᱤᱱᱟᱹ ᱵᱟᱫ ᱠᱟᱛᱮᱮᱫ ᱦᱟᱸ ᱚᱱᱠᱟ ᱫᱟᱠᱟᱭ ᱦᱤᱞᱳᱜ ᱦᱚᱸ ᱚᱱᱟ ᱦᱤᱞᱳᱜ ᱦᱚᱸ ᱚᱱᱠᱟᱜᱮ ᱯᱩᱡᱟ. ᱫᱟᱨᱟᱢᱟ᱾ ᱯᱷᱤᱨ ᱚᱱᱟ ᱫᱚ ᱠᱚᱢ ᱧᱚᱜ ᱠᱷᱩᱱᱴᱟᱹᱣ ᱦᱤᱞᱳᱜ ᱯᱩᱡᱟᱹ ᱫᱟᱨᱟᱢᱟ᱾ ᱵᱚᱞᱮ ᱠᱚ ᱢᱮᱛᱟᱜ ᱢᱮ ᱫᱤᱱᱟᱹᱢ ᱞᱮᱠᱟᱜᱮ ᱪᱮᱫ ᱵᱟᱝ ᱪᱮᱫ ᱪᱚ ᱯᱩᱡᱟᱹ ᱫᱟᱨᱟᱢᱟ ᱚᱠᱟ ᱫᱚ ᱰᱟᱝᱨᱟ ᱠᱚᱨᱮᱱᱟᱜ ᱯᱩᱡᱟᱹᱭᱟ ᱚᱠᱟ ᱫᱚ ᱟᱛᱳ ᱴᱚᱞᱟ ᱠᱚᱨᱮᱱᱟᱜ ᱚᱠᱟ ᱫᱚ ᱪᱮᱫ ᱠᱚᱨᱮᱱᱟᱜ ᱪᱚ ᱵᱚᱞᱮ ᱟᱭᱢᱟ ᱨᱚᱠᱚᱢᱟᱜ ᱢᱮᱱᱟᱜᱼᱟ ᱛᱚ ᱚᱱᱟ ᱠᱚ ᱯᱩᱡᱟᱹ ᱫᱟᱨᱟᱢᱟ᱾ ᱟᱪᱪᱷᱟ ᱟᱯᱮᱥᱮᱡ ᱦᱚ ᱚᱱᱛᱮ ᱱᱚᱣᱟ ᱠᱚ ᱦᱩᱭ ᱵᱟᱲᱟᱜ ᱜᱮᱭᱟ ᱚᱠᱟᱧ ᱞᱟᱹᱭ ᱠᱮᱫᱟ ᱦᱟᱸᱜ ᱚᱱᱟ ᱪᱮᱫ ᱠᱚ? ᱯᱚᱨᱚᱵᱽ ᱤᱧ ᱞᱟᱹᱭ ᱠᱮᱫᱟ ᱮᱦᱚᱵ ᱨᱮᱦᱟᱜ ᱢᱮᱛᱟᱜ ᱢᱮ ᱩᱢ ᱨᱟᱠᱟᱵ ᱯᱷᱤᱨ ᱫᱟᱠᱟ ᱯᱷᱤᱨ ᱠᱷᱩᱱᱴᱟᱹᱣ᱾ ᱯᱷᱤᱨ ᱦᱟᱹᱠᱩ ᱠᱟᱴᱠᱚᱢ ᱯᱷᱤᱨ ᱵᱮᱡᱷᱟ ᱱᱚᱣᱟ ᱠᱚ ᱪᱮᱫ ᱞᱮᱠᱟ ᱦᱩᱭᱩᱜᱼᱟ ᱚᱱᱠᱟ ᱥᱤᱨᱤᱭᱟᱞ ᱜᱮ ᱥᱮ ᱵᱚᱞᱮ ᱞᱟᱦᱟ ᱨᱮ ᱵᱮᱡᱷᱟᱭ ᱢᱮ
ᱦᱮᱸ ᱚᱱᱠᱟ ᱜᱮ ᱟᱢ ᱞᱟᱹᱭ ᱠᱮᱫ ᱞᱮ ᱠᱟ ᱯᱟᱹᱦᱤᱞ ᱫᱚ ᱩᱢ ᱫᱟᱠᱟ ᱠᱷᱩᱱᱴᱟᱹᱣ᱾ ᱛᱚ ᱡᱟᱞᱮ ᱤᱱᱟᱹ ᱠᱟᱛᱮᱫ ᱦᱟᱹᱠᱩ ᱠᱟᱴᱠᱚᱢ ᱤᱱᱟᱹ ᱠᱟᱛᱮᱫ ᱥᱟᱠᱨᱟᱛ᱾ ᱛᱚ ᱯᱷᱤᱨ ᱚᱱᱟᱠᱚ ᱪᱟᱵᱟ ᱵᱟᱲᱟ ᱠᱟᱛᱮᱫ ᱞᱟᱥᱴᱮ ᱫᱚ ᱢᱟᱱᱮ ᱞᱟᱦᱟᱛᱮᱫᱚ ᱡᱚᱛᱚ ᱠᱚ ᱢᱩᱪᱟᱹᱫ ᱵᱟᱲᱟ ᱠᱟᱛᱮ ᱚᱱᱮ ᱢᱟᱡᱷᱟ ᱵᱮᱡᱷᱟ ᱠᱚ ᱡᱚᱛᱚ ᱦᱩᱭ ᱪᱟᱵᱟᱜᱼᱟ ᱟᱫᱚ ᱤᱱᱟ ᱠᱟᱛᱮᱫ ᱞᱟᱥ ᱴᱮ ᱦᱤᱞᱳᱜ ᱫᱚ ᱢᱟᱱᱮ ᱪᱮᱫ ᱠᱚ ᱢᱮᱱᱟ ᱜᱚᱡᱟ ᱢᱚᱡᱟ ᱥᱟᱨᱮ ᱠᱚᱜ ᱜᱮᱭᱟ ᱛᱚ ᱚᱱᱟ ᱢᱟᱱᱮ ᱵᱩᱲᱦᱤ ᱡᱷᱩᱢᱟᱹ ᱨ ᱜᱚᱫ ᱠᱟᱼᱟ ᱠᱚ ᱫᱚᱥᱟᱨ ᱦᱤᱞᱳᱜ ᱫᱚ ᱮᱱᱮᱡ ᱠᱚ ᱨᱟᱹ ᱨᱟᱹᱥᱠᱟᱹ ᱠᱚ ᱟᱫᱚᱢ ᱦᱚᱲ ᱚᱠᱚᱭ ᱫᱚ ᱧᱩ ᱠᱮᱫᱟᱭ ᱰᱷᱮᱨ ᱧᱚᱜ ᱚᱠᱚᱭ ᱫᱚ ᱠᱚᱢ ᱧᱚᱜ ᱚᱠᱚᱭ ᱫᱚ ᱠᱚᱢ ᱧᱚᱜ ᱨᱟᱹᱥᱠᱟᱹᱭ ᱱᱟ᱾ ᱠᱟᱨᱚᱱ ᱫᱚ ᱵᱟᱭ ᱨᱟᱹᱥᱠᱟᱹ ᱫᱟᱲᱮ ᱣᱟᱫᱟ ᱦᱟᱱᱛᱮ ᱧᱤᱞ ᱦᱟᱺᱰᱤ ᱥᱟᱜᱤᱧ ᱛᱩᱯᱩᱭᱱᱟᱭ ᱟᱫᱚ ᱚᱱᱮ ᱚᱱᱠᱟ ᱯᱷᱮᱨ ᱞᱟᱥᱴ ᱨᱮᱠᱚ ᱵᱩᱲᱤ ᱡᱷᱩᱢᱩᱨᱟ᱾
ᱟᱫᱚ ᱥᱚᱢᱚᱭ ᱢᱟ ᱦᱟᱸᱜ ᱪᱟᱵᱟᱜ ᱠᱟᱱᱟ ᱟᱫᱚ ᱱᱚᱝᱠᱟ ᱜᱮ ᱟᱨᱦᱚᱸ ᱠᱚᱞ ᱫᱚᱲᱦᱟᱭ ᱢᱮ᱾
ᱴᱷᱤᱠ ᱜᱮᱭᱟ